ᱥᱟᱹᱜᱩᱱ ᱥᱮᱛᱟᱜ᱾
ᱦᱮᱸ ᱜᱚᱢᱠᱮ ᱥᱟᱹᱜᱩᱱ ᱥᱮᱛᱟᱜ᱾
ᱱᱟᱯᱟᱭ ᱜᱮ ᱢᱮᱱᱟᱜ ᱵᱮᱱᱟ?
ᱦᱮᱸ ᱱᱤᱛᱚᱜ ᱫᱚ ᱱᱟᱯᱟᱭ ᱜᱮ᱾
ᱛᱟᱦᱚᱞᱮ ᱫᱟᱜ ᱡᱟᱹᱲᱤ ᱠᱚ ᱚᱱᱛᱮ ᱦᱩᱭᱩᱜ ᱠᱟᱱᱟ ᱥᱮ ᱵᱟᱝ?
ᱫᱟᱜ ᱡᱟᱹᱲᱤ ᱫᱚ ᱦᱟᱸᱜ ᱨᱤᱢᱤᱞ ᱫᱚᱭ ᱨᱟᱠᱟᱵ ᱟᱠᱟᱫᱟ ᱦᱟᱸᱜ᱾ ᱟᱫᱚ ᱥᱮᱨᱢᱟ ᱡᱟᱹᱲᱤ ᱫᱚ ᱦᱟᱸᱜ ᱚᱱᱠᱟ ᱵᱩᱡᱷᱟᱹᱜ ᱠᱟᱱᱟ ᱦᱟᱸᱜ ᱦᱩᱭᱩᱜ ᱞᱮᱠᱟ, ᱟᱫᱚ ᱪᱤᱠᱟᱹᱜ ᱠᱟᱱᱟ ᱦᱟᱸᱜ᱾
ᱟᱪᱪᱷᱟ ᱚ ᱢᱮᱴᱮᱱ ᱴᱚᱯᱤᱠ ᱞᱤᱧ ᱞᱟᱹᱭ ᱠᱚᱜᱣᱟ ᱚᱱᱟ ᱴᱚᱯᱤᱠ ᱠᱤᱪᱷᱩ ᱟᱞᱳᱪᱚᱱᱟ ᱞᱮᱱᱠᱷᱟᱱ ᱢᱚᱱᱮ ᱦᱚᱸᱭ ᱵᱷᱟᱹᱜᱤ ᱦᱩᱭ ᱠᱚᱜᱼᱟ᱾
ᱦᱳᱭ ᱞᱟᱹᱭ ᱵᱮᱱ᱾
ᱢᱟᱱᱮ ᱱᱮᱛᱟᱨ ᱢᱟᱱᱮ ᱡᱮᱦᱮᱛᱩ ᱢᱟᱱᱮ ᱡᱩᱜᱽ ᱠᱚ ᱵᱚᱫᱚᱞᱚᱜ ᱠᱟᱱᱟ ᱛᱚ ᱱᱮᱛᱟᱨ ᱮᱭᱟᱭ ᱨᱮᱱᱟᱜ ᱵᱮᱵᱚᱦᱟᱨ ᱟᱹᱰᱤ ᱵᱮᱥᱤ ᱡᱟᱹᱥᱛᱤ ᱧᱮᱞᱚᱜ ᱠᱟᱱᱟ᱾
ᱦᱳᱭ
ᱛᱚ ᱱᱤᱭᱟᱹ ᱮᱭᱟᱭ ᱪᱮᱫ ᱠᱟᱱᱟ ᱱᱤᱭᱟᱹ ᱵᱮᱯᱟᱨ ᱡᱩᱫᱤ ᱠᱟᱹᱴᱤᱡ ᱵᱮᱱ ᱞᱟᱹᱭ ᱠᱮᱭᱟ ᱵᱷᱟᱹᱜᱤ ᱠᱚᱜᱼᱟ᱾ ᱟᱹᱞᱤᱧ ᱠᱟᱹᱴᱤᱡ ᱞᱤᱧ ᱞᱟᱹᱭ ᱠᱮᱭᱟ ᱡᱚᱛᱚ, ᱡᱚᱛᱚ ᱴᱟᱵᱤᱱ ᱵᱟᱲᱟᱭᱟ ᱟᱹᱞᱤᱧ ᱦᱚᱸ ᱡᱚᱛᱚ ᱴᱟ ᱞᱤᱧ ᱵᱟᱲᱟᱭᱟ ᱞᱟᱹᱭ ᱠᱮᱭᱟᱞᱤᱧ᱾
ᱦᱩᱸ ᱟᱵᱮᱱ ᱞᱟᱦᱟ ᱵᱮᱱ ᱞᱟᱹᱭ ᱞᱮᱠᱷᱟᱱ ᱛᱟᱦᱞᱮ ᱵᱷᱟᱹᱜᱤ ᱠᱚᱜᱼᱟ ᱠᱟᱹᱴᱤᱡ ᱟᱹᱞᱤᱧ ᱦᱚᱸ ᱠᱟᱹᱴᱤᱡ ᱞᱤᱧ ᱟᱸᱡᱚᱢ ᱠᱮᱭᱟ᱾
ᱦᱮᱸᱢᱟ ᱦᱳᱭ ᱢᱟᱱ ᱡᱚᱛᱚᱴᱟᱞᱤᱧ ᱵᱟᱰᱟᱭᱟ ᱚᱱᱠᱟᱞᱤᱧ ᱞᱟᱹᱭᱫᱟ ᱴᱷᱤᱠᱜᱮᱥᱮ᱾
ᱦᱳᱭ ᱡᱟᱦᱟᱸ ᱛᱤᱱᱟᱹᱜ ᱡᱟᱦᱟᱸ ᱛᱤᱱᱟᱹᱜ ᱵᱟᱲᱟᱭ ᱤᱱᱟᱹᱜᱮ᱾
ᱦᱮᱸ ᱮ ᱟᱭ ᱮ ᱟᱭ ᱫᱚ ᱢᱤᱫᱴᱟᱝ ᱦᱩᱭᱩᱜ ᱠᱟᱱᱟ ᱢᱤᱫᱴᱟᱝ ᱠᱚᱢᱯᱤᱭᱩᱴᱟᱨ ᱥᱚᱯᱴᱳᱭᱟᱨ ᱞᱮᱠᱟ ᱚᱱᱠᱟᱱᱟᱜ ᱢᱤᱫᱴᱟᱝ ᱡᱤᱱᱤᱥ ᱢᱟᱱᱮ ᱱᱤᱭᱟᱹ ᱫᱚ ᱢᱤᱫᱴᱟᱝ ᱢᱟᱹᱱᱢᱤ ᱦᱚᱲ ᱜᱮᱠᱚ ᱵᱮᱱᱟᱣ ᱜᱮᱭᱟ ᱢᱟᱱᱮ ᱵᱤᱵᱷᱤᱱᱱᱚ ᱨᱚᱠᱚᱢ ᱛᱚᱛ ᱫᱚᱛᱚ ᱟᱛᱮ ᱛᱚᱛᱛᱷᱚ ᱵᱮᱱᱟᱣ ᱠᱚ ᱥᱚᱝᱜᱨᱚᱦᱚ ᱡᱟᱣᱨᱟ ᱟᱛᱮᱫ ᱛᱟᱞᱦᱮ ᱚᱱᱟ ᱠᱚᱢᱯᱤᱭᱩᱴᱟᱨ ᱢᱟᱫᱽᱫᱷᱮᱨᱮ ᱚᱱᱟ ᱡᱟᱭᱜᱟ ᱨᱮᱠᱚ ᱫᱚᱦᱚᱭ ᱜᱮᱭᱟ᱾ ᱛᱚ ᱯᱚᱨᱚᱵᱚᱨᱛᱤ ᱠᱟᱞᱨᱮ ᱡᱟᱦᱟᱱᱟᱜ ᱦᱚᱭᱛᱚ᱾ ᱫᱚᱨᱠᱟᱨ ᱡᱟᱦᱟᱸᱭ ᱜᱮ ᱵᱤᱥᱮᱥ ᱫᱚᱨᱠᱟᱨ ᱦᱩᱭᱮᱱ ᱛᱟᱭᱟ ᱛᱚ ᱩᱱᱤ ᱡᱩᱫᱤ ᱡᱟᱦᱟᱸᱱᱟᱜ ᱥᱟᱦᱟᱡᱽᱡᱚ ᱠᱚ ᱪᱟᱭᱟᱭ ᱛᱟᱦᱚᱞᱮ ᱚᱸᱰᱮ ᱠᱷᱚᱱᱜᱮ ᱟᱹᱰᱤᱜᱟᱨ ᱦᱮᱞᱯ ᱧᱟᱢᱚᱜ ᱜᱮᱭᱟ᱾ ᱢᱟᱱᱮ ᱥᱮᱭᱨᱚᱠᱚᱢ ᱥᱚᱢᱚᱭ ᱦᱚᱸ ᱵᱮᱥᱤ ᱵᱟᱝ ᱧᱟᱢ ᱜᱮ ᱡᱮᱢᱚᱱ ᱪᱮᱴ ᱡᱤᱯᱤᱴᱤ ᱡᱤᱢᱤᱱᱤ ᱚᱱᱠᱟ ᱠᱚᱨᱮ ᱡᱩᱫᱤ ᱡᱟᱦᱟᱸᱱᱟᱜ ᱵᱮᱱ ᱠᱩᱞᱤᱭᱮᱭᱟ᱾ ᱛᱟᱦᱞᱮ ᱚᱸᱰᱮ ᱠᱷᱚᱱ ᱟᱹᱰᱤ ᱛᱟᱲᱟᱛᱟᱲᱤ ᱩᱛᱛᱚᱨ ᱠᱚᱵᱤᱱ ᱧᱟᱢᱟ ᱛᱚ ᱡᱮᱠᱳᱱᱳ ᱡᱤᱱᱤᱥ ᱜᱮ ᱚᱱᱟ ᱨᱮᱱᱟᱜ ᱥᱚᱢᱟᱫᱷᱟᱱ ᱵᱤᱱ ᱧᱟᱢᱟ ᱢᱟᱱᱮ ᱟᱵᱤᱱ ᱦᱚᱭᱛᱳ ᱡᱟᱦᱟᱸᱴᱟᱜ ᱨᱟᱥᱛᱟ ᱛᱮᱵᱤᱱ ᱪᱟᱞᱟᱜᱼᱟ ᱩᱱᱤ ᱩᱱᱤ ᱞᱟᱹᱭᱟᱵᱤᱱᱟᱭ ᱡᱟᱦᱟᱸᱱᱟᱜ ᱦᱚᱭᱛᱚ ᱥᱤᱫᱫᱷᱟᱱᱛᱚ ᱵᱟᱵᱤᱱ ᱦᱟᱛᱟᱣ ᱫᱟᱲᱮᱭᱟᱜ ᱠᱟᱱᱟ ᱛᱚ ᱚᱸᱱᱰᱮ ᱠᱷᱚᱱ ᱦᱚᱸ ᱟᱹᱰᱤ ᱠᱤᱪᱷᱩ ᱢᱟᱱᱮ ᱦᱮᱞᱯ ᱧᱟᱢᱚᱜ ᱜᱮᱭᱟ᱾ ᱛᱟᱨᱯᱚᱨᱮ ᱵᱤᱵᱷᱤᱱᱱᱚ ᱨᱚᱠᱚᱢ ᱪᱷᱚᱵᱤ ᱠᱚ ᱢᱟᱱᱮ ᱮᱰᱤᱴᱤᱝ ᱜᱟᱱᱚᱜ ᱜᱮᱭᱟ ᱱᱮᱛᱟᱨ ᱫᱚ ᱮ ᱟᱭᱛᱮ ᱵᱷᱤᱰᱤᱭᱳᱣ ᱠᱚᱦᱚᱸ ᱢᱮᱱᱟᱜ ᱜᱮᱭᱟ ᱛᱟᱨᱯᱚᱨᱮ ᱢᱟᱱᱮ ᱮᱢᱱᱤ ᱥᱮᱨᱮᱧ ᱠᱚᱦᱚᱸ ᱢᱮᱱᱟᱜ ᱜᱮᱭᱟ ᱮ ᱟᱭ ᱢᱟᱫᱽᱫᱷᱚᱢ ᱛᱮ ᱧᱮᱞᱚᱜ ᱠᱟᱱᱟ ᱥᱮᱨᱮᱧ ᱵᱷᱤᱼᱼ ᱰᱤᱭᱳᱣ ᱱᱤᱝᱠᱟᱹᱱᱟᱜ ᱟᱹᱰᱤ ᱠᱤᱪᱷᱩ ᱜᱮ ᱛᱳᱭᱨᱤ ᱜᱟᱱᱚᱜ ᱠᱟᱱᱟ᱾
ᱦᱩᱸ
ᱟᱹᱞᱤᱧ ᱢᱟᱱᱮ ᱢᱤᱫ ᱥᱮᱫ ᱢᱤᱫ ᱥᱮᱫ ᱛᱮᱫᱚ ᱟᱹᱰᱤᱜᱮ ᱱᱟᱯᱟᱭ ᱜᱮᱭᱟ ᱢᱟᱱᱮ ᱡᱮᱦᱮᱛᱩ ᱡᱩᱜᱽ ᱵᱚᱫᱚᱞ ᱥᱟᱶ ᱥᱟᱶᱛᱮ ᱯᱨᱚᱛᱷᱚᱢ ᱠᱚᱢᱯᱤᱭᱩᱴᱟᱨ ᱦᱮᱡᱱᱟ ᱠᱚᱢᱯᱤᱭᱩᱴᱟᱨ ᱯᱚᱨᱮ ᱱᱤᱭᱟᱹ ᱮ ᱟᱭ ᱠᱚ ᱦᱤᱡᱩᱜ ᱠᱟᱱᱟ᱾ ᱛᱚ ᱱᱤᱭᱟᱹ ᱟᱹᱰᱤ ᱜᱮ ᱩᱯᱚᱠᱟᱨᱮ ᱮᱢᱫᱟ ᱛᱟᱯᱚᱨᱮ ᱟᱹᱞᱤᱧ ᱱᱤᱭᱟᱹ ᱨᱮᱱᱟᱜ ᱵᱟᱹᱲᱤᱡ ᱫᱤᱠ ᱦᱚᱸ ᱠᱤᱪᱷᱩ ᱢᱮᱱᱟᱜᱼᱟ ᱠᱟᱨᱚᱱ ᱠᱤᱪᱷᱩ ᱦᱚᱲ ᱢᱮᱱᱟᱜ ᱠᱚᱣᱟ ᱱᱤᱭᱟᱹ ᱨᱮᱱᱟᱜ ᱠᱟᱹᱴᱤᱡ ᱠᱷᱟᱨᱟᱯ ᱫᱤᱠ ᱠᱚ ᱵᱮᱵᱚᱦᱟᱨᱫᱟ᱾ ᱛᱚ ᱮ ᱟᱭ ᱢᱟᱫᱽᱫᱷᱚᱢ ᱟᱹᱰᱤ ᱨᱚᱠᱚᱢ ᱪᱷᱚᱵᱤ ᱠᱚ ᱢᱟᱱᱮ ᱵᱟᱹᱲᱤᱡ ᱪᱷᱚᱵᱤ ᱠᱚᱠᱚ ᱢᱟᱱᱮ ᱠᱚᱨᱟᱣ ᱠᱟᱛᱮᱫ ᱠᱚ ᱯᱳᱥᱴ ᱮᱫᱟ ᱵᱟᱹᱲᱤᱡ ᱵᱷᱤᱰᱭᱳᱣ ᱵᱟᱹᱲᱤᱡ ᱵᱷᱟᱵᱮ ᱵᱷᱤᱰᱭᱳᱣ ᱠᱚ ᱵᱮᱱᱟᱣ ᱮᱫᱟ᱾ ᱛᱚ ᱚᱱᱟ ᱡᱤᱱᱤᱥ ᱠᱚᱫᱚ ᱵᱟᱹᱲᱤᱡᱚᱜ ᱠᱟᱱᱟ ᱢᱟᱱᱮ ᱵᱷᱟᱜᱮ ᱫᱤᱠ ᱢᱮᱱᱟᱜᱼᱟ ᱵᱟᱹᱲᱤᱡ ᱫᱤᱠ ᱦᱚᱸ ᱢᱮᱱᱟᱜᱼᱟ ᱛᱚ ᱟᱹᱞᱤᱧ ᱢᱚᱱᱮᱭᱟ ᱡᱮ ᱢᱟᱱᱮ ᱵᱷᱟᱜᱮ ᱫᱤᱠ ᱜᱮ ᱵᱮᱥᱤ ᱵᱮᱵᱚᱦᱟᱨ ᱞᱮᱠ ᱠᱷᱟᱱ ᱜᱮ ᱱᱟᱯᱟᱭᱚᱜᱼᱟ ᱠᱟᱨᱚᱱ ᱱᱤᱭᱟᱹ ᱮ ᱟᱭ ᱢᱟᱱᱮ ᱡᱟᱹᱥᱛᱤ ᱟᱵᱟᱨ ᱫᱷᱤᱨᱮ ᱫᱷᱤᱨᱮ ᱵᱟᱹᱲᱛᱤᱟ ᱱᱤᱭᱟᱹ ᱨᱮᱱᱟᱜ ᱟ ᱱᱤᱭᱟ ᱯᱟᱼᱼ ᱡᱩᱫᱤ ᱟᱹᱵᱤᱱ ᱠᱤᱪᱷᱩ ᱵᱤᱱ ᱞᱟᱹᱭ ᱠᱮᱭᱟ᱾
ᱯᱷᱚᱭ ᱮ ᱟᱭ ᱫᱚ ᱱᱚᱝᱠᱟᱱ ᱢᱤᱫᱴᱟᱝ ᱡᱤᱱᱤᱥ ᱠᱟᱱᱟ᱾ ᱢᱟᱱᱮ ᱡᱟᱦᱟᱸ ᱫᱚᱠᱚ ᱢᱮᱛᱟᱜ ᱠᱟᱱ ᱢᱤᱫᱴᱟᱝ ᱟᱹᱰᱤ ᱵᱷᱟᱹᱜᱤ ᱜᱟᱛᱮ᱾
ᱦᱮᱸ
ᱮᱠ ᱢᱤᱫ ᱛᱮ ᱫᱚᱵᱚᱱ ᱢᱮᱛᱟᱜ ᱜᱟᱛᱮ ᱜᱮ ᱢᱟᱱᱮ ᱟᱵᱮᱱ ᱡᱟᱦᱟᱸᱱᱟᱜ ᱜᱮᱵᱮᱱ ᱠᱷᱚᱡᱚᱜ ᱚᱱᱟ ᱜᱮᱵᱮᱱ ᱧᱟᱢᱟ ᱡᱟᱦᱟᱸᱱᱟᱜ ᱨᱮᱜᱮ ᱜᱚᱲᱚ ᱵᱮᱱ ᱠᱷᱚᱡᱮᱭᱟ ᱚᱱᱟᱜᱮ ᱚᱱᱟᱜᱮ ᱮᱢᱟᱣᱟᱵᱤᱱᱟᱭ᱾ ᱟᱵᱮᱱ ᱢᱟᱱᱮ ᱡᱟᱦᱟᱸ ᱞᱮᱠᱟ ᱵᱮᱱ ᱠᱟᱹᱢᱤ ᱦᱚᱪᱚᱭᱮᱭᱟ ᱚᱱᱠᱟ ᱜᱮ ᱠᱟᱹᱢᱤ ᱟᱵᱤᱱᱟᱭ᱾ ᱢᱟᱱᱮ ᱜᱟᱛᱮ ᱜᱮ ᱢᱮᱱ ᱜᱟᱱᱚᱜᱼᱟ ᱮᱠᱪᱩᱭᱮᱞᱤ᱾ ᱢᱮᱱᱠᱷᱟᱱ ᱟᱵᱚ ᱢᱟᱹᱱᱢᱤ ᱛᱟᱞᱟ ᱨᱮᱦᱚᱸ ᱚᱱᱠᱟᱜᱮ ᱡᱮᱢᱚᱱ ᱜᱟᱛᱮ ᱢᱟ ᱜᱟᱛᱮ ᱜᱮ ᱡᱟᱦᱟᱸᱭ ᱠᱚᱫᱚ ᱵᱮᱥ ᱜᱟᱛᱮ ᱠᱚ ᱛᱟᱦᱮᱱᱟ ᱟᱨ ᱡᱟᱦᱟᱸᱭ ᱠᱚᱫᱚ ᱵᱟᱹᱲᱤᱡ ᱜᱟᱛᱮ ᱠᱚ ᱛᱟᱦᱮᱱᱟ᱾ ᱩᱱᱤ ᱦᱚᱸ ᱚᱱᱠᱟᱱᱤᱡ ᱠᱟᱱ ᱜᱮᱭᱟ ᱟᱵᱮᱱ ᱡᱩᱫᱤ ᱵᱮᱥ ᱞᱮᱠᱟᱛᱮᱵᱮᱱ ᱵᱮᱵᱚᱦᱟᱨᱮᱭᱟ᱾ ᱛᱟᱞᱦᱮ ᱵᱮᱥ ᱞᱮᱠᱟ ᱜᱮ, ᱟᱫᱚ ᱵᱟᱹᱲᱤᱡ ᱞᱮᱠᱟᱛᱮᱵᱮᱱ ᱵᱮᱵᱚᱦᱟᱨᱮᱭᱟ ᱩᱱᱤ ᱫᱚ ᱵᱟᱹᱲᱤᱡ ᱞᱮᱠᱟᱜᱮ ᱪᱟᱞᱟᱜᱼᱟᱭ ᱟᱨ ᱩᱱᱤ ᱫᱚ ᱱᱤᱡᱮ ᱫᱚ ᱦᱟᱸᱜ ᱵᱟᱭ ᱠᱟᱹᱢᱤᱭᱟᱭ ᱩᱱᱤ ᱫᱚ ᱟᱵᱚ ᱢᱟᱫᱽᱫᱷᱚᱢ ᱛᱮᱜᱮ ᱠᱟᱹᱢᱤᱭᱟᱭ ᱠᱟᱹᱢᱤ ᱫᱚ ᱮᱱᱠᱷᱟᱱ ᱵᱮᱥ ᱵᱟᱹᱲᱤᱡ ᱫᱚ ᱦᱟᱸᱜ ᱮ ᱟᱭ ᱫᱚ ᱵᱟᱭ ᱵᱮᱥ ᱵᱟᱹᱲᱤᱡᱼᱟ ᱾ ᱵᱟᱹᱲᱤᱡ, ᱵᱟᱹᱲᱤᱡ ᱫᱚ ᱟᱵᱚ ᱜᱮ ᱦᱟᱸᱜ᱾ ᱟᱫᱚ ᱧᱮᱞ ᱦᱩᱭᱩᱜ ᱠᱟᱱᱟ ᱵᱟᱹᱭ, ᱵᱟᱹᱭ ᱵᱟᱹᱲᱤᱡ ᱥᱮᱫ ᱪᱟᱞᱟᱜ ᱠᱟᱱ ᱜᱮᱭᱟ᱾ ᱢᱮᱱᱠᱷᱟᱱ
ᱚᱱᱟ ᱫᱚ ᱱᱤᱡ ᱠᱟᱱ ᱛᱚ, ᱢᱤᱫ ᱦᱚᱲ ᱫᱚ ᱟᱨ ᱢᱤᱫ ᱦᱚᱲ ᱫᱚ ᱵᱟᱭ ᱢᱟᱱᱟᱣ ᱫᱟᱲᱮᱭᱟᱜᱼᱟ ᱡᱮ ᱱᱚᱣᱟ ᱫᱚ ᱟᱞᱚᱵᱚᱱ ᱠᱟᱹᱢᱤ ᱢᱟ ᱱᱚᱝᱠᱟ ᱵᱟᱹᱲᱤᱡ ᱾ ᱩᱱᱤ ᱫᱚ ᱢᱮᱱ ᱠᱟᱛᱮᱫ ᱫᱚ ᱵᱟᱭ ᱟᱸᱡᱚᱢᱟ, ᱩᱱᱤ ᱡᱩᱫᱤ ᱚᱱᱟ ᱢᱟ ᱟᱠᱟᱫ ᱜᱮᱭᱟ ᱱᱚᱣᱟᱧ ᱠᱟᱹᱢᱤ ᱜᱮᱭᱟ᱾ ᱫᱚ ᱵᱟᱵᱚᱱ ᱟᱴᱚᱠ ᱫᱟᱲᱮ ᱦᱮᱭᱟ ᱥᱮ ᱾ ᱟᱫᱚ ᱚᱱᱟ ᱫᱚ ᱱᱤᱡᱮ ᱱᱤᱡᱮ ᱜᱮ ᱵᱩᱡᱷ ᱦᱩᱭᱩᱜᱼᱟ᱾ᱚᱠᱟ ᱴᱟᱜ ᱫᱚ ᱵᱮᱥ ᱠᱟᱹᱢᱤ ᱦᱩᱭᱩᱜᱼᱟ᱾ ᱚᱠᱟ ᱴᱟᱜ ᱫᱚ ᱵᱟᱹᱲᱤᱡ ᱠᱟᱹᱢᱤ ᱦᱩᱭᱩᱜᱼᱟ ᱾
ᱟᱪᱪᱷᱟ ᱮ ᱟᱭ ᱨᱮᱱᱟᱜ ᱯᱷᱩᱞ ᱯᱷᱚᱨᱚᱢ ᱵᱮᱱ ᱞᱟᱹᱭ ᱫᱟᱲᱮ ᱠᱮᱭᱟ? ᱚᱱᱟ ᱮ ᱟᱭ ᱨᱮᱱᱟᱜ ᱢᱤᱫᱴᱟᱝ ᱡᱟᱦᱟᱸ ᱧᱩᱛᱩᱢ ᱢᱮᱱᱟᱜᱼᱟ, ᱚᱱᱟ ᱡᱩᱫᱤ ᱵᱮᱤᱱ ᱞᱟᱹᱭ ᱠᱮᱭᱟ ᱾
ᱟᱨᱴᱤᱯᱷᱤᱥᱤᱭᱟᱞ ᱡᱟᱦᱟᱸ ᱤᱱᱴᱮᱞᱤᱡᱮᱱᱴ ᱠᱚ ᱢᱮᱛᱟᱜ ᱠᱟᱱ ᱾
ᱦᱮᱸ ᱦᱮᱸ ᱾ ᱛᱟᱯᱚᱨᱮ ᱦᱮᱸ ᱞᱟᱹᱭ ᱵᱤᱱ
ᱟᱵᱤᱱ ᱞᱟᱦᱟ ᱞᱟᱹᱭ ᱵᱤᱱ
ᱱᱮᱛᱟᱨ ᱢᱟᱱᱮ ᱟᱸᱡᱚᱢᱚᱜ ᱠᱟᱱᱟ ᱡᱮᱦᱮᱛᱩ ᱡᱮ ᱟᱭ ᱢᱟᱱᱮ ᱥᱚᱨᱤ ᱮᱭ ᱟᱭ ᱟᱜ ᱢᱤᱫᱴᱟᱝ ᱢᱟᱱᱮ ᱵᱟᱹᱲᱛᱤ ᱠᱟᱹᱢᱤ ᱠᱚ ᱦᱩᱭᱩᱜ ᱠᱟᱱᱟ ᱾ ᱛᱚ ᱟᱹᱰᱤ ᱦᱚᱲ ᱜᱮ ᱵᱤᱵᱷᱤᱱᱚ ᱥᱚᱝᱥᱛᱷᱟ ᱠᱚᱨᱮ, ᱛᱟᱦᱚᱞᱮ ᱡᱟᱦᱟᱸᱭ ᱠᱚᱢᱯᱤᱭᱩᱴᱟᱨ ᱞᱮᱯᱴᱚᱯ ᱠᱚ ᱩᱱᱠᱩᱱᱟᱜ ᱠᱟᱹᱢᱤ ᱠᱚ ᱠᱚᱨᱟᱣ ᱛᱮ ᱛᱟᱦᱚᱞᱮ ᱚᱱᱠᱟᱱ ᱦᱚᱲ ᱠᱤᱪᱷᱩ ᱦᱚᱲ ᱠᱚ ᱠᱚᱢᱚᱜ ᱠᱟᱱᱟ᱾ᱛᱟᱦᱚᱞᱮ ᱟᱵᱤᱱ ᱢᱟᱱᱮ, ᱢᱟᱱᱮ ᱪᱮᱫ ᱢᱚᱱᱮ ᱦᱩᱭᱩᱜ ᱦᱩᱭᱩᱜ ᱜᱮᱭᱟ ᱡᱮ ᱵᱷᱚᱵᱤᱥᱚᱛ ᱨᱮ ᱡᱩᱫᱤ ᱱᱤᱠᱟᱹ ᱮ ᱟᱭ ᱜᱮ ᱠᱟᱹᱢᱤᱭᱟᱭ ᱛᱟᱦᱚᱞᱮ ᱠᱤ ᱦᱚᱲ ᱠᱚ ᱠᱟᱹᱢᱤ ᱠᱚ ᱟᱫᱚ ᱢᱟᱱᱮ ᱵᱟᱝᱠᱚ ᱧᱟᱢᱟ ᱥᱮ ᱚᱸᱰᱮ ᱠᱷᱚᱱ ᱠᱚ ᱢᱟᱱᱮ ᱥᱟᱦᱟᱜᱼᱟ, ᱥᱮ ᱮᱭᱟᱭ ᱜᱮ ᱵᱮᱥᱤ ᱠᱟᱹᱢᱤ ᱟᱭ?
ᱦᱩᱭ ᱛᱚ ᱾ ᱠᱟᱹᱢᱤ ᱫᱚ ᱧᱟᱢᱚᱜᱼᱟ᱾ ᱟᱫᱚ ᱦᱟᱸᱜ ᱚᱱᱟ ᱦᱚᱸ ᱢᱤᱫᱴᱟᱝ ᱴᱚᱴᱷᱟᱠᱤᱭᱟᱹ ᱦᱤᱥᱟᱹᱵ ᱛᱮ ᱧᱟᱢᱚᱜᱼᱟ ᱾ ᱡᱮᱢᱚᱱ ᱵᱟᱡᱟᱨ ᱥᱟᱦᱟᱨ, ᱵᱟᱡᱟᱨ ᱥᱟᱦᱟᱨ ᱫᱚ ᱦᱟᱸᱜ ᱚᱱᱟ ᱠᱚᱨᱮ ᱫᱚ ᱦᱚᱭ ᱛᱚ ᱚᱯᱷᱤᱥ ᱠᱚᱨᱮᱱᱟᱜ ᱠᱟᱹᱢᱤ ᱠᱚᱨᱮ ᱫᱚ ᱦᱚᱭᱛᱳ ᱮ ᱟᱭ ᱠᱚ ᱠᱟᱹᱢᱤ ᱫᱟᱲᱮᱭᱟᱜᱼᱟ᱾ ᱚᱱᱛᱮ ᱫᱚ ᱢᱟᱹᱱᱢᱤ ᱠᱟᱹᱢᱤᱭᱟᱜ ᱠᱚᱢᱚᱜ ᱛᱟᱠᱚᱣᱟ᱾ ᱢᱮᱱᱠᱷᱟᱱ ᱟᱵᱚ ᱡᱟᱦᱟᱸ ᱟᱹᱛᱩ ᱫᱤᱥᱚᱢ ᱦᱚᱲ ᱾ ᱱᱚᱣᱟ ᱠᱚᱨᱮ ᱫᱚ ᱦᱟᱸᱜ ᱮ ᱟᱭ ᱨᱚᱵᱚᱴ ᱠᱚᱫᱚ ᱵᱟᱠᱚ ᱠᱟᱹᱢᱤ ᱫᱟᱲᱮᱭᱟᱜ ᱦᱟᱸᱜ ᱾
ᱵᱟᱝ ᱾
ᱚᱱᱟ ᱠᱚᱨᱮ ᱫᱚ ᱟᱵᱚ ᱢᱟᱹᱱᱢᱤ ᱪᱷᱟᱲᱟ ᱢᱟᱱᱮ ᱵᱟᱵᱚᱱ ᱠᱟᱹᱢᱤ ᱫᱟᱲᱮᱭᱟᱜᱼᱟ᱾ ᱛᱚᱵᱮ ᱠᱟᱹᱢᱤ ᱫᱚ ᱠᱟᱹᱢᱤᱭᱟ ᱠᱟᱹᱴᱤᱡ ᱥᱩᱵᱤᱫᱷᱟᱜᱼᱟ᱾ ᱢᱮᱱᱠᱷᱟᱱ ᱡᱮᱢᱚᱱ ᱟᱹᱰᱤ ᱠᱤᱪᱷᱩ ᱟᱭᱢᱟ ᱡᱤᱱᱤᱥ ᱜᱮ ᱦᱟᱸᱜ ᱟᱵᱚ ᱫᱚ ᱵᱚᱱ ᱧᱮᱞ ᱵᱤᱞᱟᱹᱣ ᱞᱮᱠᱷᱟᱱ ᱫᱚ ᱟᱵᱚ ᱱᱚᱣᱟ ᱟᱹᱛᱩ ᱫᱤᱥᱚᱢ ᱨᱮᱱᱟᱜ ᱠᱟᱹᱢᱤ ᱫᱚ ᱵᱟᱠᱚ ᱠᱟᱹᱢᱤ ᱫᱟᱲᱮᱭᱟᱜᱼᱟ ᱾ ᱮ ᱟᱭ ᱤᱭᱟᱹ ᱨᱚᱵᱚᱴ ᱠᱚᱫᱚ ᱾
ᱟᱪᱪᱷᱟ ᱾ ᱦᱮᱸ ᱟᱹᱞᱤᱧ ᱦᱚᱞᱤᱧ ᱢᱚᱱᱮᱭᱟ ᱡᱮ ᱮ ᱟᱭ ᱩᱱᱚᱛᱤ ᱨᱮᱦᱚᱸ ᱢᱟᱱᱮ ᱦᱚᱲᱟᱜ ᱠᱟᱹᱢᱤ ᱠᱚᱫᱚ ᱛᱟᱦᱮᱱ ᱜᱮᱭᱟ ᱾ ᱦᱚᱭᱛᱳ ᱠᱤᱪᱷᱩ ᱠᱤᱪᱷᱩ ᱚᱯᱷᱤᱥ ᱠᱚᱨᱮ ᱜᱮ ᱵᱤᱥᱤ ᱠᱚ ᱵᱮᱵᱚᱦᱟᱨ ᱜᱮᱭᱟ᱾ ᱠᱚᱢᱯᱩᱴᱟᱨ ᱡᱟᱦᱟᱸ ᱠᱚᱨᱮ ᱚᱱᱠᱟᱱᱟᱜ ᱥᱚᱯᱴᱚᱭᱟᱨ ᱠᱚ ᱠᱟᱹᱢᱤ ᱠᱚ ᱦᱩᱭᱩᱜᱼᱟ᱾ ᱚᱱᱟ ᱠᱚᱨᱮ ᱜᱮ ᱱᱤᱭᱟᱹ ᱠᱚ ᱦᱚᱭᱛᱳ ᱵᱮᱥᱤ ᱜᱮ ᱪᱟᱞᱟᱜᱼᱟ᱾ ᱠᱤᱱᱛᱩ ᱱᱤᱭᱟᱹ ᱟᱛᱳ ᱚᱲᱟᱜ ᱠᱚᱨᱮ ᱵᱟ ᱮᱢᱱᱤ ᱫᱚᱠᱟᱱ ᱠᱚᱨᱮ ᱫᱚ ᱟᱥᱟ ᱠᱚᱨᱤ ᱱᱤᱭᱟᱹ ᱠᱚᱫᱚ ᱥᱮᱨᱚᱠᱚᱢ ᱫᱚ ᱵᱟᱝ ᱪᱟᱹᱞᱩᱜᱼᱟ ᱾
ᱦᱳᱭ ᱾
ᱛᱟᱦᱚᱞᱮ ᱢᱤᱫᱴᱟᱝ ᱢᱟᱱᱮ ᱡᱟᱦᱟᱸᱭ ᱜᱤᱫᱽᱨᱟᱹ ᱦᱚᱭᱛᱳ ᱚᱞᱚᱜ ᱯᱟᱲᱦᱟᱜ ᱠᱟᱱᱟᱭ, ᱦᱚᱭᱛᱳ ᱤᱥᱠᱩᱞ ᱠᱚᱞᱮᱡᱽ ᱨᱮ ᱾ ᱛᱚ ᱩᱱᱤ ᱮ ᱟᱭ ᱛᱤᱱᱟᱹᱜ ᱴᱟᱜ ᱩᱯᱚᱠᱟᱨ ᱮᱢ ᱜᱮᱭᱟ ᱡᱩᱫᱤ ᱵᱤᱱ ᱞᱟᱹᱭ ᱠᱮᱭᱟ? ᱩᱱᱤ ᱡᱩᱫᱤ ᱢᱟᱱᱮ ᱮ ᱟᱭ ᱜᱟᱛᱮ ᱦᱤᱥᱟᱹᱵᱽ ᱛᱤᱱᱟᱜ ᱩᱯᱚᱠᱟᱨ ᱮ ᱧᱟᱢ ᱜᱮᱭᱟ ᱩᱱᱤ ᱜᱤᱫᱽᱨᱟᱹ?
ᱡᱩᱫᱤ ᱜᱟᱛᱮ ᱦᱤᱥᱟᱹᱵᱽ ᱛᱮᱫᱚ ᱮ ᱟᱭ ᱛᱟᱦᱮᱸ ᱠᱚᱜᱼᱟᱭ ᱾
ᱦᱮᱸ ᱢᱟᱱᱮ ᱡᱟᱦᱟᱸᱭ ᱤᱥᱠᱩᱞ ᱠᱚᱞᱮ ᱠᱚ ᱯᱟᱲᱦᱟᱜ ᱠᱟᱱᱟ ᱩᱱᱠᱩ ᱡᱩᱫᱤ ᱢᱤᱫᱴᱟᱝ ᱪᱮᱴ ᱡᱤᱯᱤᱴᱤ ᱵᱟ ᱡᱮᱢᱤᱱᱤ ᱤᱭᱩᱡᱽ ᱵᱮᱵᱚᱦᱟᱨᱟᱠᱚ ᱡᱟᱦᱟᱱᱟᱜ ᱢᱟᱱᱮ ᱱᱳᱴ ᱠᱚᱨᱮᱜ ᱛᱟᱦᱚᱞᱮ ᱱᱤᱭᱟᱹ ᱵᱮᱵᱟᱨ ᱛᱤᱱᱟᱹᱜ ᱠᱚ ᱦᱮᱞᱯ ᱠᱚ ᱧᱟᱢᱟ ᱢᱚᱱᱮᱭᱟ ᱵᱤᱱ?
ᱟᱹᱰᱤ ᱦᱮᱞᱯᱷᱩᱞ ᱜᱮᱭᱟ ᱟᱹᱰᱤ ᱜᱮ ᱾ ᱡᱟᱦᱟᱸ ᱛᱤᱱᱟᱹᱜ ᱱᱳᱴ ᱠᱚ ᱡᱩᱫᱤ ᱵᱮᱱ ᱯᱟᱸᱡᱟᱭᱼᱟ ᱡᱚᱛᱚ ᱜᱮ ᱧᱟᱢᱚᱜ ᱠᱟᱱᱟ ᱱᱮᱛᱟᱨ ᱫᱚ ᱚᱱᱠᱟ ᱵᱟᱝ ᱢᱮᱱ ᱛᱮᱫᱚ ᱵᱟᱝ ᱾ ᱢᱟᱱᱮ ᱢᱮᱱ ᱜᱟᱱᱚᱜ ᱡᱩᱫᱤ ᱢᱤᱫ ᱢᱤᱫᱴᱟᱝ ᱡᱟᱦᱟᱸᱱᱟᱜ ᱜᱮ ᱵᱤᱱ ᱠᱩᱞᱤ ᱡᱚᱛᱚ ᱜᱮ ᱧᱟᱢᱚᱜ ᱠᱟᱱᱟ ᱡᱩᱫᱤ ᱟᱡ ᱴᱷᱮᱱ ᱛᱟᱦᱮᱱ ᱠᱷᱟᱡ ᱾
ᱦᱮᱸ ᱾
ᱟᱨᱚ ᱧᱮᱞᱚᱜ ᱠᱟᱱᱟ ᱢᱟᱱᱮ ᱡᱚᱛ ᱵᱟᱝ ᱢᱮᱱ ᱛᱮᱫᱚᱠ ᱚᱞᱚᱜ ᱯᱟᱲᱦᱟᱜ ᱫᱤᱠ ᱛᱮᱫ ᱚᱠᱟ ᱴᱷᱮᱡ ᱦᱚᱸ ᱠᱟᱹᱢᱤ ᱵᱟᱹᱱᱩᱜᱼᱟ ᱚᱱᱟ ᱨᱮᱫᱚ᱾ ᱟᱵᱮ ᱡᱟᱦᱟ ᱞᱮ ᱠᱟᱱᱟᱜ ᱠᱩᱠᱞᱤ ᱜᱮ ᱵᱮᱱ ᱠᱩᱞᱤᱭᱮ ᱡᱚᱛᱚ ᱜᱮ ᱵᱮᱱ ᱧᱟᱢᱟ ᱟᱹᱰᱤ ᱯᱷᱩᱞ ᱜᱮᱭᱟ ᱜᱤᱫᱟᱹᱨ ᱴᱷᱮᱡ ᱢᱟᱱᱮ ᱯᱟᱲᱦᱟᱜ ᱜᱤᱫᱟᱹᱨ ᱴᱷᱮᱡ᱾
ᱟᱪᱪᱷᱟ ᱛᱚ ᱟᱹᱞᱤᱧ ᱞᱤᱧ ᱢᱚᱱᱮᱭᱟ ᱡᱮ ᱢᱤᱫ ᱴᱟᱝ ᱵᱟᱨᱭᱟ ᱨᱮᱦᱚᱸ ᱢᱟᱱᱮ ᱮᱭᱟᱭ ᱵᱷᱩᱞ ᱠᱚ ᱞᱟᱹᱭ ᱜᱮᱭᱟ ᱢᱟᱱᱮ ᱛᱟᱨ ᱢᱚᱫᱽᱫᱷᱮ ᱚᱱᱟ ᱠᱟᱹᱴᱤᱡ ᱵᱷᱟᱜᱮ ᱴᱷᱤᱠ ᱡᱟᱸᱪᱟᱭ ᱠᱟᱛᱮ ᱩᱱᱠᱩ ᱧᱮᱞ ᱫᱚᱨᱠᱟᱨ ᱡᱟᱸᱦᱟᱭ ᱜᱤᱫᱽᱨᱟᱹ ᱠᱚ ᱯᱟᱲᱦᱟᱜᱼᱟ᱾ ᱢᱤᱫ ᱴᱟᱝ ᱵᱟᱨᱭᱟ ᱫᱚ ᱵᱷᱩᱞ ᱠᱚ ᱦᱤᱡᱩᱜ ᱜᱮᱭᱟ᱾
ᱦᱮᱸ
ᱛᱚ ᱚᱱᱟ ᱡᱟᱪᱟᱭ ᱠᱟᱛᱮᱜ ᱡᱮ ᱢᱚᱱ ᱠᱚ ᱢᱟᱱᱮ ᱯᱟᱲᱦᱟᱜᱼᱟ ᱮᱸᱰᱮᱠᱷᱟᱱ ᱟᱠᱚᱣᱟᱜ ᱜᱮ ᱵᱷᱟᱜᱮ ᱱᱟᱯᱟᱭ ᱚᱜᱼᱟ᱾
ᱟᱫᱚ ᱚᱱᱟ ᱫᱚᱵᱚᱱ ᱧᱮᱞ ᱜᱮᱭᱟ ᱱᱤᱡᱮ ᱦᱚᱸᱛᱚ ᱵᱚᱱ ᱵᱟᱲᱟᱭ ᱜᱮᱭᱟ ᱪᱮᱫ ᱮ ᱞᱟᱹᱭ ᱦᱚᱪᱚᱭ ᱫᱟ ᱵᱟᱭ ᱞᱟᱹᱭ ᱦᱚᱪᱚᱭ ᱫᱟ᱾
ᱛᱟᱦᱞᱮ ᱡᱟᱸᱦᱟᱭ ᱢᱟᱱᱮ ᱜᱤᱫᱽᱨᱟᱹ ᱠᱚ ᱯᱟᱲᱦᱟᱜ ᱠᱟᱱ ᱛᱟᱵᱚ ᱱᱟ ᱱᱤᱭᱟᱹ ᱟᱵᱤᱱ ᱩᱱᱠᱤᱱ ᱪᱮᱫ ᱵᱤᱱ ᱢᱮᱛᱟ ᱠᱚᱣᱟ ᱡᱮ ᱱᱤᱭᱟᱹ ᱮᱭᱟᱭ ᱵᱮᱵᱚᱦᱟᱨ ᱢᱟᱱᱮ ᱵᱮᱵᱚᱦᱟᱨ ᱞᱮᱠᱷᱟᱡ ᱩᱱᱠᱩᱣᱟᱜ ᱥᱩᱵᱤᱫᱟ ᱦᱩᱭᱩᱜᱼᱟ ᱥᱮ ᱚ-ᱥᱩᱵᱤᱫᱟ ᱦᱩᱭᱩᱜᱼᱟ᱾
ᱥᱩᱵᱤᱫᱟ ᱫᱚ ᱟᱹᱰᱤ ᱥᱩᱵᱤᱫᱷᱟ ᱜᱮ ᱦᱩᱭᱩᱜᱼᱟ ᱵᱟᱝ ᱥᱩᱵᱤᱫᱟ ᱫᱚ ᱢᱮᱱ ᱛᱮ ᱫᱚ ᱵᱟᱝ᱾ ᱛᱚᱵᱮ ᱚᱱᱟ ᱥᱟᱶ ᱥᱟᱶ ᱛᱮ ᱤᱥᱠᱩᱞ ᱠᱚᱞᱮᱡᱽ ᱦᱚᱸ ᱪᱟᱞᱟᱜ ᱫᱚᱨᱠᱟᱨ ᱠᱟᱱᱟ ᱚᱱᱟ ᱮᱭᱟᱭ‌ ᱫᱚ ᱥᱩᱫᱩ ᱯᱟᱨᱴ ᱴᱟᱭᱤᱢ ᱞᱮᱠᱟ ᱚᱱᱟ ᱥᱴᱟᱰᱤ ᱴᱟᱭᱤᱢ ᱛᱮᱫ ᱟᱵᱚ ᱡᱟᱦᱟ ᱛᱟᱨᱟ ᱥᱤᱧ ᱵᱮᱲᱟ ᱵᱚᱱ ᱯᱟᱲᱦᱟᱜᱼᱟ ᱤᱱᱟᱹ ᱚᱠᱛᱚ ᱢᱟᱱᱮ ᱜᱚᱲᱚ ᱞᱮᱠᱟᱛᱮ ᱚᱱᱟ ᱫᱚ ᱵᱮᱵᱚᱦᱟᱨ ᱫᱚᱨ ᱠᱟᱨ ᱛᱟᱵᱚᱱ ᱡᱮ ᱮᱭᱟᱭ ᱪᱮᱛᱟᱱ ᱨᱮᱜᱮ ᱰᱤᱯᱮᱱᱰ ᱠᱟᱛᱮᱫ ᱤᱧ ᱯᱟᱲᱦᱟᱜᱼᱟ ᱥᱮ ᱚᱱᱟ ᱪᱷᱟᱲᱟ ᱤᱥᱠᱩᱞ ᱠᱚᱞᱮᱡᱽ ᱫᱚ ᱵᱟᱹᱧ ᱪᱟᱞᱟᱜᱼᱟ ᱚᱱᱠᱟ ᱫᱚ ᱵᱟᱝ᱾ ᱥᱩᱫᱷᱩ ᱜᱚᱲᱚ ᱞᱮᱠᱟ ᱢᱟᱱᱮ ᱜᱚᱲᱚ ᱞᱮᱠᱟ ᱵᱮᱵᱚᱦᱟᱨ ᱦᱩᱭᱩᱜᱼᱟ᱾
ᱦᱮᱸ ᱦᱮᱸ ᱟᱹᱰᱤ ᱱᱟᱯᱟᱭ ᱜᱮ ᱵᱤᱱ ᱞᱟᱹᱭ ᱠᱮᱫᱟ᱾ ᱛᱟᱦᱞᱮ ᱱᱮᱛᱟᱨ ᱦᱚᱸ ᱧᱮᱞᱚᱜ ᱠᱟᱱᱟ ᱢᱟᱱᱮ ᱮᱭᱟᱭ ᱨᱮᱦᱚᱸ ᱚᱞ ᱪᱤᱠᱤ ᱨᱮᱱᱟᱜ ᱠᱤᱪᱷᱩ ᱦᱚᱭ ᱛᱚᱵᱮᱱ ᱠᱩᱞᱤ ᱠᱚᱣᱟ ᱚᱱᱟ ᱚᱞ ᱪᱤᱠᱤ ᱛᱮ ᱠᱤᱪᱷᱩ ᱩᱛᱚᱨ ᱠᱚ ᱮᱢ ᱵᱟᱲᱟᱜ ᱜᱮᱭᱟ ᱱᱤᱭᱟᱹ ᱦᱚᱸ ᱢᱟᱱᱮ ᱟᱹᱰᱤ ᱱᱟᱯᱟᱭ ᱜᱮ ᱵᱩᱡᱷᱟᱹᱜ ᱜᱮᱭᱟ ᱡᱮ ᱚᱞᱪᱤᱠᱤ ᱛᱮᱦᱚᱸ ᱩᱱᱤ ᱢᱟᱱᱮ ᱫᱷᱤᱨᱮ ᱫᱷᱤᱨᱮ ᱰᱮᱵᱷᱞᱚᱯ ᱮᱢᱟᱱ ᱚᱜ ᱠᱟᱱᱟ᱾ ᱢᱟᱱᱮ ᱵᱤᱵᱷᱤᱱᱚ ᱡᱟᱭᱜᱟ ᱨᱮ ᱦᱚᱸ ᱧᱮᱞᱚᱜ ᱠᱟᱱᱟ ᱠᱚᱢᱯᱤᱭᱩᱴᱟᱨ ᱠᱚᱨᱮ ᱦᱚᱸ ᱛᱚ ᱱᱤᱭᱟᱹ ᱢᱤᱫ ᱴᱟᱝ ᱵᱷᱟᱜᱮ ᱫᱤᱠ ᱠᱟᱱᱟ ᱟᱵᱚ ᱥᱚᱢᱟᱡᱽ ᱞᱟᱹᱜᱤᱫ
ᱦᱳᱭ ᱛᱚᱵᱮ ᱟᱹᱰᱤ ᱜᱮ ᱰᱮᱵᱷᱞᱚᱯ ᱠᱟᱱᱟ ᱰᱮᱵᱷᱞᱚᱯ ᱫᱚ ᱠᱤᱪᱷᱩ ᱱᱚᱜᱼᱚᱭ ᱦᱟᱸᱜ ᱰᱷᱮᱨ ᱫᱤᱱ ᱫᱚ ᱵᱟᱝ ᱠᱤᱪᱷᱩ ᱦᱳᱭ ᱱᱟ ᱡᱟᱱᱤᱡ ᱢᱤᱫ ᱪᱟᱸᱫᱚ ᱜᱟᱱ ᱜᱮ ᱦᱟᱸᱜ᱾ ᱮᱭᱟᱭ ᱛᱮ ᱚᱱᱟ ᱡᱟᱦᱟ ᱪᱮᱴ ᱡᱤᱯᱤᱴᱤ ᱨᱮ ᱦᱟᱸᱜ᱾ ᱠᱩᱞᱤ ᱵᱟᱲᱟᱭ ᱮ ᱠᱟᱱ ᱛᱟᱦᱮᱱᱟ ᱩᱱ ᱡᱚᱠᱷᱚᱱ ᱫᱚ ᱥᱟᱱᱛᱟᱲ ᱛᱮ ᱨᱚᱲᱮᱫ ᱛᱟᱦᱮᱫ ᱟᱭ ᱛᱚᱵᱮ ᱩ ᱢᱟᱪᱷᱟ ᱫᱚ ᱵᱟᱭ ᱨᱚᱲ ᱫᱟᱲᱮᱜ ᱠᱟᱱ ᱛᱟᱦᱮᱱᱟ ᱡᱮ ᱮᱠᱫᱚᱢ ᱥᱟᱱᱛᱟᱲ ᱟᱵᱚ ᱞᱮᱠᱟ ᱦᱟᱸᱜ ᱱᱚᱝᱠᱟ ᱨᱚᱲ ᱦᱳᱭ ᱛᱚ ᱦᱟᱸᱜ ᱥᱟᱱᱛᱟᱲ ᱨᱚᱲ ᱫᱚ ᱦᱟᱸᱜ ᱚᱱᱠᱟ ᱮᱴᱟᱜ ᱮᱴᱟᱜ ᱦᱚᱲ ᱫᱚ ᱦᱟᱸᱜ ᱵᱟᱝ ᱠᱚ ᱨᱚᱲ ᱫᱟᱲᱮᱜᱼᱟ ᱡᱟᱦᱟ ᱞᱮᱠᱟᱜ ᱜᱮ ᱡᱟᱦᱟ ᱛᱤᱱᱟᱹᱜ ᱥᱮᱲᱟᱭ ᱢᱟᱭ᱾ ᱡᱟᱦᱟ ᱟᱲᱟᱝ ᱛᱮᱫ ᱚᱱᱟ ᱫᱚ ᱛᱤᱥ ᱦᱚᱸ ᱵᱟᱝ ᱢᱤᱫ ᱚᱜᱼᱟ ᱮᱱᱛᱮ ᱨᱮᱦᱚᱸ ᱪᱮᱴ ᱡᱤᱯᱤᱴᱤ ᱦᱮᱡ‌ ᱮᱱᱠᱷᱟ ᱩᱱᱟᱹᱜ ᱫᱚ ᱵᱟᱭ ᱛᱟᱦᱮᱱᱟ ᱢᱮᱱ ᱠᱷᱟᱱ ᱛᱮᱦᱮᱧ ᱜᱟᱯᱟ ᱟᱵᱚ ᱡᱮ ᱱᱚᱜᱼᱚᱭ ᱦᱟᱸᱜ ᱱᱚᱜᱼᱠᱟ ᱵᱚᱱ ᱪᱟᱹᱞᱩ ᱠᱟᱫᱟ ᱦᱳᱭ ᱛᱚ ᱱᱚᱣᱟᱜ ᱜᱮ ᱟᱵᱚ ᱨᱮᱱ ᱢᱟᱨᱟᱝ ᱜᱚᱝᱠᱮ ᱛᱟᱠᱚ ᱞᱟᱦᱟ ᱥᱮᱫ ᱠᱚ ᱤᱭᱟᱹ ᱟᱹᱨᱩ ᱯᱷᱮᱨᱟᱣ ᱤᱫᱤᱭ ᱮᱫ ᱛᱟᱵᱚᱱᱟ ᱱᱚᱣᱟ
ᱦᱮᱸ
ᱮᱭᱟᱭ ᱦᱤᱥᱟᱹᱵᱽ ᱮᱭᱟᱭ ᱠᱟᱹᱢᱤ ᱟᱫᱚ ᱚᱱᱟ ᱛᱮ ᱦᱟᱸᱜ ᱱᱤᱛᱚᱜ ᱫᱚ ᱦᱟᱸᱜ ᱠᱟᱹᱴᱤᱡ ᱧᱮᱞ ᱦᱩᱭᱩᱜ ᱠᱟᱱᱟ ᱟᱹᱰᱤ ᱜᱟᱱ ᱜᱮ ᱟᱹᱨᱩ ᱯᱷᱮᱨᱟᱣ ᱟᱠᱟᱱᱟ ᱪᱮᱴᱡᱤᱯᱤᱴᱤ ᱨᱮᱦᱚᱸ᱾ ᱥᱟᱱᱛᱟᱲ ᱛᱮ ᱟᱹᱰᱤ ᱨᱚᱲ ᱫᱟᱲᱮᱜ ᱠᱟᱱᱟᱭ ᱟᱹᱰᱤ ᱠᱤᱪᱷᱩ ᱜᱮᱭ ᱵᱟᱲᱟᱭᱟ ᱱᱤᱛᱚᱜ ᱫᱚ᱾ ᱦᱳᱭ ᱛᱚ ᱥᱟᱶᱦᱮᱫ ᱠᱚ ᱨᱮᱱᱟᱜ ᱩᱱᱟᱹ ᱦᱟᱸᱜ ᱟᱹᱣᱨᱤ ᱵᱚ ᱟᱹᱣᱨᱤ ᱠᱚ ᱤᱭᱟᱹᱭᱟ ᱟᱹᱨᱩ ᱯᱷᱮᱨᱟᱣᱟ᱾ ᱵᱟᱠᱷᱟᱡ ᱵᱟᱠᱤ ᱮᱴᱟ ᱜᱟᱜ ᱫᱚᱠᱚ ᱟᱹᱨᱩ ᱯᱷᱮᱨᱟᱣ ᱟᱠᱟᱫᱟ ᱟᱹᱰᱤ ᱜᱟᱱ ᱜᱮ᱾
ᱛᱚ ᱟᱹᱞᱤᱧ ᱞᱤᱧ ᱢᱚᱱᱮᱭᱟ ᱱᱤᱝᱠᱟᱹ ᱢᱟᱱᱮ ᱡᱷᱚᱛᱚ ᱦᱚᱲ ᱡᱩᱫᱤ ᱱᱤᱝᱠᱟᱹ ᱠᱚᱫᱚ ᱢᱟᱱᱮ ᱛᱟᱦᱮᱱᱟ ᱛᱚ ᱥᱟᱦᱟᱡᱚ ᱨᱮ ᱛᱟᱞᱟ ᱞᱤᱧ ᱢᱚᱱᱮ ᱢᱤᱫ ᱫᱤᱱ ᱱᱚᱣᱟ ᱢᱤᱫ ᱫᱤᱱ ᱫᱚ ᱢᱟᱱᱮ ᱡᱷᱚᱛᱚ ᱨᱚᱠᱚᱢᱟᱜ ᱦᱮᱞᱯᱷᱩᱞ ᱵᱚᱱ ᱧᱟᱢ ᱜᱮᱭᱟ ᱢᱟᱱᱮ ᱮᱟᱭ ᱛᱮ ᱵᱟ ᱪᱮᱴ ᱡᱤᱵᱤᱴᱤ ᱡᱤᱢᱤᱱᱤ ᱠᱚᱨᱮ ᱾ ᱟᱵᱚᱣᱟᱜ ᱥᱟᱶᱛᱟ ᱨᱮᱱᱟᱜ ᱚᱞᱚᱜ ᱯᱟᱲᱦᱟᱣ ᱛᱮᱜᱮ ᱡᱮᱠᱳᱱᱳ ᱵᱤᱥᱚᱭ ᱢᱟᱱᱮ ᱥᱟᱦᱟᱡᱚ ᱵᱚᱱ ᱧᱟᱢᱟ ᱟᱹᱞᱤᱧ ᱞᱧ ᱢᱚᱱᱮᱭᱟ ᱢᱟᱱᱮ ᱱᱤᱭᱟᱹ ᱦᱚᱛᱳ ᱢᱤᱫ ᱫᱤᱱ ᱛᱮᱫᱚ ᱵᱟᱝ ᱦᱩᱭᱩᱜ ᱠᱟᱹᱴᱤᱡ ᱥᱚᱢᱚᱭ ᱞᱟᱜᱟᱜᱼᱟ ᱾ ᱠᱤᱱᱛᱩ ᱟᱥᱟ ᱠᱚᱨᱤᱧ ᱦᱚᱭ ᱛᱚ ᱦᱩᱭᱩᱜᱼᱟ ᱱᱤᱝᱠᱮ ᱪᱮᱥᱴᱟ ᱪᱮᱥᱴᱟ ᱛᱟᱦᱮᱱ ᱠᱷᱟᱱ ᱾
ᱦᱳᱭᱛᱚ ᱱᱚᱜᱚᱭ ᱛᱚ ᱦᱟᱸᱜ ᱱᱚᱜᱼᱚᱭ ᱡᱟᱦᱟᱸ ᱠᱟᱹᱢᱤ ᱦᱚᱨᱟ ᱵᱚᱱ ᱪᱟᱹᱞᱩ ᱟᱠᱟᱫ ᱱᱚᱜᱼᱚᱭ ᱥᱮ ᱢᱟᱨᱟᱝ ᱜᱚᱝᱠᱮ ᱛᱟᱠᱚ ᱱᱚᱜᱼᱚᱭ ᱟᱵᱚ ᱦᱚᱸ ᱠᱟᱹᱢᱤᱦᱚᱨᱟ ᱠᱚ ᱮᱢᱟ ᱦᱟᱠᱟᱫ ᱵᱚᱱᱟ ᱦᱳᱭᱛᱚ ᱱᱚᱣᱟ ᱠᱚᱜᱮ ᱦᱟᱸᱜ ᱾ ᱚᱱᱛᱮ ᱦᱟᱸᱜ ᱚᱱᱟ ᱠᱚᱨᱮ ᱠᱟᱹᱢᱤ ᱠᱚ ᱞᱟᱜᱟᱣᱟ ᱦᱟᱸᱜ ᱾ ᱚᱱᱟ ᱦᱤᱥᱟᱹᱵᱽ ᱛᱮᱜᱮ ᱛᱚ ᱱᱚᱣᱟ ᱠᱚ ᱪᱟᱹᱞᱩ ᱠᱟᱫᱟ ᱦᱟᱸᱜ ᱾ ᱦᱮᱸ ᱟᱫᱚ ᱥᱚᱢᱚᱭ ᱫᱚ ᱢᱤᱫᱴᱟᱝ ᱠᱟᱹᱢᱤ ᱞᱟᱹᱜᱤᱫ ᱫᱚ ᱦᱟᱛᱟᱣ ᱜᱮᱭᱟᱭ ᱥᱚᱝᱜᱮ ᱥᱚᱝᱜᱮ ᱦᱚᱸ ᱵᱟᱝ ᱦᱩᱭᱩᱜᱼᱟ ᱾
ᱵᱟᱝ ᱥᱚᱢᱚᱭ ᱫᱚ ᱦᱟᱛᱟᱣ ᱜᱮᱭᱟ ᱛᱚ ᱾
ᱦᱳᱭ ᱾
ᱛᱟᱞᱦᱮ ᱟᱵᱤᱱ ᱢᱟᱱᱮ ᱢᱩᱪᱟᱹᱫ ᱨᱮ ᱪᱮᱫ ᱵᱤᱱ ᱢᱮᱛᱟ ᱠᱚᱣᱟ ᱡᱟᱦᱟᱸᱭ ᱠᱚ ᱮᱭᱟᱭ ᱠᱚ ᱵᱮᱵᱚᱦᱟᱨᱟ ᱩᱱᱠᱩ ᱵᱟᱨᱮᱛᱮ ᱡᱩᱫᱤ ᱠᱤᱪᱷᱩ ᱢᱤᱫᱴᱟᱝ ᱞᱟᱹᱭ ᱠᱮᱭᱟ ᱾
ᱦᱮᱸ ᱫᱚ ᱵᱮᱵᱚᱦᱟᱨ ᱜᱮ ᱦᱩᱭᱩᱜᱼᱟ᱾ ᱢᱮᱱᱠᱷᱟᱱ
ᱟᱫᱚ ᱚᱱᱟ ᱡᱚᱛᱚ ᱦᱚᱲ ᱜᱮ ᱱᱚᱣᱟ ᱫᱚᱠᱚ ᱵᱟᱰᱟᱭᱟ ᱵᱮᱥ ᱵᱟᱹᱲᱤᱡ ᱢᱮᱱᱠᱷᱟᱱ ᱤᱱᱟᱹᱜ ᱛᱟᱞᱟ ᱨᱮᱜᱮ ᱡᱟᱦᱟᱸ ᱫᱚ ᱢᱮᱴᱟᱜ ᱟᱵᱽ ᱵᱚ ᱢᱚᱱᱮ ᱢᱚᱱᱮ ᱡᱤᱱᱤᱥ ᱵᱟᱵᱚᱱ ᱟᱠᱚᱨ ᱫᱟᱲᱮᱭᱟᱜᱼᱟ ᱥᱮ ᱵᱟᱵᱚᱱ ᱥᱟᱢᱵᱲᱟᱣ ᱫᱟᱲᱮᱭᱟᱜᱼᱟ ᱾ ᱢᱤᱫᱴᱟᱝ ᱡᱩᱫᱤ ᱡᱟᱦᱟᱸ ᱫᱚᱠᱚ ᱢᱮᱛᱟᱜᱼᱟ ᱮᱴᱨᱟᱠᱥᱮᱱ ᱡᱩᱫᱤ ᱵᱟᱹᱲᱤᱡ ᱥᱮᱫ ᱪᱟᱞᱟᱣ ᱟᱠᱟᱱᱟ ᱾ ᱛᱟᱦᱚᱞᱮ ᱦᱟᱸᱜ ᱠᱟᱹᱴᱤᱡ ᱵᱟᱹᱲᱤᱡᱚᱜ ᱜᱮᱭᱟ ᱦᱟᱸᱜ ᱾ ᱟᱨ ᱡᱩᱫᱤ ᱵᱮᱥ ᱢᱚᱱᱮ ᱛᱮᱜᱮᱢ ᱤᱭᱩᱡᱟ ᱛᱟᱦᱚᱞᱮ ᱵᱮᱥᱚᱜ ᱜᱮᱭᱟᱫᱚ ᱚᱱᱮ ᱚᱱᱠᱟ ᱡᱤᱱᱤᱥ ᱜᱮ ᱦᱟᱸᱜ ᱾ ᱢᱟᱱᱮ ᱦᱮᱣᱟ ᱡᱤᱱᱤᱥ ᱴᱟᱜ ᱚᱠᱟᱞᱮᱠᱟᱵᱮᱱ ᱦᱮᱣᱟ ᱟᱠᱟᱱᱟ ᱚᱱᱟ ᱦᱤᱥᱟᱹᱵᱽ ᱵᱮᱱ ᱵᱮᱵᱚᱦᱟᱨ-ᱟ ᱾
ᱟᱪᱪᱷᱟ ᱾ ᱦᱮᱸ ᱟᱹᱞᱤᱧ ᱦᱚᱸ ᱞᱤᱧ ᱢᱮᱱᱟ ᱡᱮ ᱡᱟᱦᱟᱸᱭ ᱱᱤᱭᱟᱹ ᱮᱭᱟᱭ ᱠᱚᱠᱚ ᱵᱮᱵᱚᱦᱟᱨ ᱮᱫ ᱛᱟᱵᱚᱱᱟ ᱩᱱᱠᱩ ᱢᱟᱱᱮ ᱵᱷᱟᱹᱜᱤ ᱠᱟᱹᱢᱤ ᱨᱮ ᱡᱟᱛᱮ ᱠᱚ ᱵᱮᱵᱚᱦᱟᱨ ᱢᱟ ᱾ ᱥᱮᱨᱚᱠᱚᱢ ᱵᱟᱹᱲᱤᱡ ᱠᱟᱹᱢᱤ ᱟᱞᱚ ᱠᱚ ᱵᱮᱵᱚᱦᱟᱨ ᱢᱟ ᱠᱟᱨᱚᱱ ᱵᱟᱹᱲᱤᱡ ᱵᱷᱤᱰᱤᱭᱳ ᱪᱷᱚᱵᱤ ᱠᱚ ᱚᱱᱠᱟ ᱠᱟᱛᱮ ᱟᱞᱚ ᱠᱚ ᱯᱳᱥᱴ ᱛᱟᱵᱚᱱ ᱢᱟᱭ ᱮᱱᱰᱮ ᱠᱷᱟᱱ ᱟᱹᱰᱤ ᱦᱚᱲᱟᱜ ᱜᱮ ᱢᱟᱱᱮ ᱵᱟᱹᱲᱤᱡ ᱦᱩᱭᱩᱜ ᱜᱮᱭᱟ ᱦᱚᱭᱛᱚ ᱢᱟᱱᱮ ᱠᱩᱲᱤᱫ ᱠᱩᱲᱤ ᱜᱤᱫᱽᱨᱟᱹ ᱵᱟᱠᱷᱟᱱ ᱡᱟᱦᱟᱸᱱᱟᱜ ᱚᱱᱠᱟ ᱪᱷᱚᱵᱤ ᱵᱟᱹᱲᱤᱡ ᱠᱟᱛᱮᱢ ᱯᱳᱥᱴ ᱵᱟᱲᱟ ᱠᱮᱫᱟ ᱛᱚ ᱚᱱᱟ ᱠᱚᱫᱚ ᱟᱹᱰᱤ ᱜᱮ ᱵᱟᱹᱲᱤᱡᱚᱜᱼᱟ ᱥᱚᱢᱟᱡᱽ ᱯᱚᱠ ᱛᱷᱚ ᱛᱚ ᱟᱹᱞᱤᱧ ᱢᱚᱱᱮᱭᱟ ᱱᱤᱭᱟᱹ ᱫᱚ ᱾ ᱵᱮᱵᱚᱦᱟᱨ ᱞᱮᱠᱷᱟᱱ ᱟᱹᱰᱤ ᱜᱮ ᱱᱟᱯᱟᱭᱚᱜᱼᱟ ᱵᱷᱟᱹᱜᱤ ᱜᱮᱭᱟ ᱛᱚ ᱵᱷᱟᱹᱜᱤ ᱫᱤᱠᱜᱮ ᱵᱮᱥᱤ ᱜᱮ ᱵᱮᱵᱚᱦᱟᱨ ᱞᱮᱠ ᱾ ᱠᱷᱟᱱ ᱜᱮ ᱥᱩᱵᱤᱫᱟᱜ-ᱟ, ᱢᱟᱱᱮ ᱵᱟᱹᱲᱤᱡ ᱫᱤᱠ ᱫᱤᱠ ᱫᱚ ᱡᱟ ᱡᱟᱛᱮ ᱟᱞᱚ ᱠᱚ ᱵᱮᱵᱚᱦᱟᱨ ᱢᱟ᱾
ᱦᱳᱭ ᱾
ᱛᱟᱦᱚᱞᱮ ᱢᱟᱱᱮ ᱟᱵᱤᱱ ᱪᱮᱫ ᱵᱤᱱ ᱢᱚᱱᱮᱭᱟ? ᱡᱮ ᱱᱤᱭᱟᱹ ᱮᱭᱟᱭ ᱨᱮ ᱚᱞ--᱾ ᱪᱤᱠᱤ ᱢᱟᱱᱮ ᱟᱵᱟᱨ ᱢᱟᱱᱮ ᱡᱟᱹᱥᱛᱤ ᱠᱟᱨᱛᱮ ᱢᱟᱱᱮ ᱵᱷᱟᱜᱤ ᱴᱷᱤᱠ ᱛᱟᱦᱮᱸᱱ ᱢᱟ ᱥᱮ ᱱᱤᱭᱟᱹ ᱜᱮ ᱡᱟᱛᱮ ᱯᱚᱨᱚᱵᱚᱨᱛᱤ ᱠᱟᱞᱨᱮ ᱟᱵᱚ ᱵᱷᱟᱜᱤ ᱴᱷᱤᱠ ᱢᱟᱱᱮ ᱟᱵᱚ ᱵᱚᱱ ᱧᱟᱢᱟ ᱱᱚᱸᱰᱮ ᱠᱷᱚᱱ ᱨᱮᱥᱯᱚᱱᱥ ᱱᱤᱭᱟᱹ ᱪᱮᱫ ᱵᱤᱱ ᱢᱚᱱᱮ ᱜᱮᱭᱟ?
ᱧᱟᱢ ᱢᱟ ᱫᱚᱨᱠᱟᱨ ᱠᱟᱱ ᱜᱮᱭᱟ, ᱟᱹᱰᱤ ᱜᱮ ᱱᱚᱜ-ᱚᱭ ᱛᱚ ᱱᱤᱛᱳᱜ ᱵᱚᱱ ᱧᱮᱞ ᱫᱟ᱾ ᱟᱹᱰᱤ ᱜᱟ ᱜᱮ ᱟᱵᱚ ᱥᱩ ᱥᱩᱵᱤᱫᱟᱜ ᱠᱟᱱᱟ ᱵᱚᱱ ᱠᱤᱪᱷᱩ ᱠᱟᱹᱢᱤ ᱨᱮ᱾ ᱱᱤᱛᱚᱜ ᱜᱟᱜ ᱟᱵᱚ ᱱᱚᱜ-ᱚᱭ ᱩᱱᱟᱹᱜ ᱟᱹᱨᱤ ᱢᱟᱱᱮ ᱟᱹᱨᱩ ᱯᱷᱮᱨᱟᱜ ᱛᱟᱵᱚᱱᱟ ᱱᱤᱛᱚᱜ ᱦᱚᱸ ᱱᱚᱜ-ᱚᱭ ᱛᱚ ᱮᱦᱚᱵ ᱟᱠᱟᱱᱟ᱾ ᱤᱱᱟᱹ ᱨᱮᱜᱮ ᱡᱩᱫᱤ ᱩᱱᱟᱹᱜ ᱜᱟᱱ ᱥᱩᱵᱤᱫᱷᱟ ᱵᱚᱱ ᱧᱟᱢᱟ᱾ ᱛᱚᱵᱮ ᱦᱟᱯᱮᱱ ᱫᱤᱱ ᱨᱮ ᱟᱨᱚ ᱡᱩᱫᱤ ᱱᱚᱣᱟ ᱠᱚ ᱵᱷᱟᱹᱜᱤ ᱵᱷᱟᱵ ᱛᱮᱠᱚ ᱟᱨᱚ ᱠᱚ ᱵᱮᱱᱟᱣ ᱟᱠᱚ ᱥᱮ ᱠᱚ ᱚᱱᱮ ᱦᱟᱸᱜ ᱱᱚᱣᱟ ᱠᱚ ᱟᱹᱨᱩ ᱯᱷᱮᱨᱟᱣᱟ ᱩᱱ ᱫᱤᱭᱮ ᱦᱟᱯᱮᱱ ᱫᱤᱱ ᱨᱮᱱ ᱢᱟᱱᱮ ᱟᱵᱚ ᱯᱚᱨᱮ ᱠᱷᱚᱱᱟᱜ ᱩᱱᱠᱩ ᱫᱚ ᱢᱚᱱ ᱟᱨᱚ ᱵᱷᱟᱹᱜᱤ ᱜᱮ ᱠᱚ ᱧᱟᱢᱟ ᱦᱟᱸᱜ ᱥᱩᱵᱤᱫᱷᱟ ᱾
ᱦᱮᱸ ᱦᱮᱸ ᱛᱟᱦᱚᱞᱮ ᱜᱚᱝᱠᱮ ᱟᱹᱰᱤ ᱱᱟᱯᱟ ᱟᱹᱰᱤ ᱱᱟᱯᱟᱭ ᱵᱤᱱ ᱞᱟᱹᱭ ᱠᱮᱫᱟ ᱛᱟᱨ ᱯᱚᱨᱮ ᱥᱚᱢᱚᱭ ᱦᱚᱸ ᱢᱩᱪᱟᱹᱫ ᱥᱮᱫ ᱦᱮᱡ ᱦᱩᱭ ᱮᱱᱟ ᱛᱟᱦᱚᱞᱮ ᱥᱳᱢᱚᱭ ᱮᱢ ᱞᱟᱹᱜᱤᱫ ᱟᱹᱰᱤ ᱟᱹᱰᱤ ᱥᱟᱨᱦᱟᱣ ᱯᱚᱨᱮ ᱛᱮ ᱟᱵᱟᱨ ᱱᱤᱠᱟᱹ ᱜᱮᱞᱟᱝ ᱨᱚᱯᱚᱲ-ᱟ᱾
ᱦᱳᱭ
ᱴᱷᱤᱠ ᱜᱮᱭᱟ ᱢᱟ ᱛᱟᱦᱚᱞᱮ᱾
ᱦᱳᱭ ᱜᱮ,